ᱨᱚᱲ ᱧᱟᱢᱚᱜ ᱠᱟᱱᱟ ᱤᱧᱟᱹᱜ?
ᱦᱮᱸ ᱟᱸᱡᱚᱢ ᱧᱟᱢᱚᱜ ᱠᱟᱱᱟ᱾ ᱤᱧᱟᱹᱜ ᱫᱚ ᱟᱸᱡᱚᱢ ᱧᱟᱢᱚᱜ ᱠᱟᱱᱟ?
ᱦᱳᱭ, ᱦᱳᱭ ᱮᱠᱟᱞ ᱟᱢᱟᱜ ᱦᱚᱸ ᱟᱹᱰᱤ ᱯᱩᱥᱴᱟᱹᱣ ᱥᱟᱺᱦᱤᱡ ᱜᱮ ᱟᱸᱡᱚᱢ ᱧᱟᱢᱚᱜ ᱠᱟᱱᱟ᱾ ᱟᱫᱚ ᱞᱟᱹᱭᱫᱟᱹᱧ ᱛᱟᱦᱚᱞᱮ, ᱛᱮᱦᱤᱧ ᱫᱚ, ᱱᱟᱦᱟᱜ ᱢᱤᱫᱴᱟᱝ ᱥᱟᱛᱟᱢ ᱛᱟᱞᱟ ᱛᱮᱞᱟᱝ ᱨᱚᱯᱚᱲᱟ᱾ ᱟᱫᱚ ᱥᱟᱛᱟᱢ ᱫᱚ ᱦᱩᱭᱩᱜ ᱠᱟᱱ ᱛᱟᱵᱚᱱᱟ᱾ ᱛᱤᱦᱤᱧᱟᱜ ᱥᱟᱛᱟᱢ ᱫᱚ ᱦᱩᱭᱩᱜ ᱠᱟᱱᱟ ᱱᱟᱦᱟᱜ ᱟᱸ ᱟᱯᱮ ᱟᱛᱩᱨ ᱨᱮ, ᱚᱠᱟᱮᱠᱟ ᱥᱚᱦᱨᱟᱭ ᱯᱚᱨᱚᱵᱽ ᱯᱮ ᱢᱟᱱᱟᱣ ᱠᱮᱭᱟ? ᱥᱟᱶᱛᱮ ᱟᱞᱮ ᱟᱛᱩᱨ ᱨᱮ᱾ ᱚᱠᱟᱮᱠᱟ ᱥᱚᱦᱨᱟᱭ ᱯᱚᱨᱚᱵᱽ ᱞᱮ ᱢᱟᱱᱟᱣᱟ᱾ ᱱᱟᱦᱜ ᱱᱚᱣᱟ ᱠᱚ ᱤᱫᱤ ᱠᱟ ᱠᱟᱛᱮᱜ ᱞᱟᱝ ᱨᱚᱯᱚᱲᱟ᱾ ᱟᱢ ᱡᱟᱦᱟᱸ ᱞᱮᱠᱟ ᱱᱟᱦᱟᱜ ᱟᱛᱩ ᱠᱚᱨᱮᱢ ᱧᱮᱞ ᱵᱟᱲᱟ ᱟᱠᱟᱫᱟ ᱚᱱᱠᱟ ᱜᱮ ᱦᱟᱜ ᱮᱢ ᱞᱟᱹᱭᱟ᱾ ᱤᱧ ᱦᱚᱸ ᱡᱟᱦᱟᱸᱞᱮᱠᱟ ᱟᱞᱮ ᱟᱛᱳ ᱨᱮ ᱦᱩᱭ ᱵᱟᱲᱟᱜᱼᱟ᱾ ᱱᱚᱝᱠᱟ ᱜᱮ ᱱᱟᱦᱟᱜ ᱤᱧ ᱞᱟᱹᱭᱟ᱾ ᱟᱫᱚ ᱛᱟᱦᱚᱞᱮ ᱯᱳᱭᱞᱳ ᱨᱮᱜᱮ ᱟᱯᱮ ᱥᱮᱫ ᱫᱚ ᱥᱟᱠᱨᱟᱛ ᱵᱟᱝ? ᱱᱚᱣᱟ ᱥᱚᱦᱨᱟᱭ ᱫᱚ, ᱱᱟᱦᱟᱜ ᱛᱤᱱᱟᱹᱜ ᱫᱤᱱ ᱯᱮ ᱢᱟᱱᱟᱣ ᱜᱮᱭᱟ?
ᱦᱩᱸ ᱥᱚᱨᱦᱟᱭ᱾
ᱦᱳᱭ,
ᱥᱚᱨᱦᱟᱭ ᱫᱚ ᱟᱞᱮ ᱫᱚ, ᱥᱚᱨᱦᱟᱭ ᱫᱚ ᱟᱞᱮ ᱫᱚ ᱚᱱᱮ ᱢᱤᱫ ᱫᱤᱱᱜᱮ ᱟᱞᱮ ᱫᱚ᱾ ᱡᱟᱦᱟᱸ ᱡᱮᱦᱤᱞᱳᱜ ᱥᱚᱨᱦᱟᱭ ᱦᱩᱭᱩᱜᱼᱟ᱾ ᱥᱮᱭ ᱦᱤᱞᱳᱜ ᱜᱮ, ᱢᱟᱱᱮ ᱠᱷᱩᱱᱴᱟᱹᱣ ᱰᱟᱹᱝᱨᱤ ᱠᱚ ᱛᱚᱞ ᱠᱚᱣᱟ ᱦᱮᱸᱥᱮ᱾ ᱢᱤᱫ ᱫᱤᱱ ᱛᱮᱜᱮ, ᱢᱟᱱᱮ ᱢᱤᱫ ᱢᱟᱱᱮ ᱢᱤᱫ ᱢᱟᱦᱟ ᱜᱮ ᱦᱩᱭᱩᱜᱼᱟ ᱟᱞᱮᱥᱮᱫ ᱫᱚ᱾ ᱟᱹᱰᱤ ᱡᱟᱹᱥᱛᱤ ᱫᱚ ᱵᱟᱝ ᱦᱩᱭᱩᱜᱼᱟ᱾ ᱟᱨ ᱟᱯᱮ ᱪᱮᱫ ᱫᱚ ᱚᱠᱟᱠᱟ?
ᱦᱳᱭ, ᱟᱫᱚ ᱟᱞᱮ ᱥᱮᱫ ᱫᱚ ᱱᱟᱦᱟᱜ ᱱᱚᱣᱟ ᱥᱚᱨᱚᱦᱦᱟᱭ ᱫᱚ ᱱᱟᱦᱟᱸᱜ ᱢᱚᱬᱮ ᱥᱤᱧ, ᱢᱚᱬᱮ ᱢᱟᱦᱟ᱾ ᱦᱩᱭᱩᱜ ᱠᱟᱱᱟ᱾
ᱦᱩᱸ,
ᱟᱨ, ᱱᱚᱣᱟ ᱠᱚᱨᱮᱱᱟᱜ, ᱧᱩᱛᱩᱢ ᱫᱚ ᱱᱟᱦᱟᱜ ᱦᱩᱭᱩᱜ ᱠᱟᱱᱟ ᱯᱳᱭᱞᱳ ᱦᱤᱞᱟᱹᱜ ᱫᱚ ᱩᱢ ᱢᱟᱦᱟ ᱾ᱫᱚᱥᱟᱨ ᱦᱤᱞᱳᱜ ᱫᱚ ᱵᱚᱸᱜᱟᱱ ᱢᱟᱦᱟ᱾ ᱚᱱᱟ ᱯᱚᱨᱮᱨ ᱫᱤᱱ ᱫᱚ ᱱᱟᱦᱟᱜ ᱞᱮ ᱫᱟᱠᱟᱭᱟ᱾ ᱟᱨ ᱤᱱᱟᱹ ᱯᱚᱨᱮᱨ ᱫᱤᱱ ᱫᱚ ᱱᱚᱣᱟ ᱠᱷᱩᱱᱴᱟᱹᱣ᱾ ᱟᱨ ᱤᱱᱟᱹ ᱯᱚᱨᱮᱨ ᱫᱤᱱ ᱫᱚ ᱦᱟᱹᱠᱩ ᱠᱟᱴᱠᱣᱟᱢ᱾ ᱱᱟᱦᱟᱜ ᱟ ᱤᱱᱟᱹ ᱠᱚᱜᱮ ᱦᱩᱭᱱᱟ᱾ ᱟᱨ ᱚᱱᱟ ᱯᱚᱨᱮᱨ ᱫᱤᱱ ᱫᱚ ᱢᱤᱫ ᱫᱤᱱ ᱫᱚ ᱱᱟᱦᱟᱜ ᱞᱮ ᱥᱟᱠᱨᱟᱛᱚᱜᱼᱟ᱾ ᱚᱱᱟ ᱞᱟᱜᱟ ᱞᱟᱹᱜᱤᱫ ᱜᱮ᱾ ᱟᱫᱚ ᱛᱟᱦᱞᱮ, ᱟᱯᱮ ᱥᱮᱫ ᱫᱚ? ᱱᱚᱣᱟ ᱥᱚᱦᱨᱟᱭ ᱫᱚ, ᱚᱠᱟ ᱨᱮᱯᱮ ᱵᱚᱸᱜᱟ ᱵᱩᱨᱩᱭ ᱛᱮ?
ᱦᱮᱸ, ᱥᱚᱨᱦᱟᱭ ᱫᱚ ᱟᱞᱮ ᱥᱮᱫ ᱫᱚ ᱥᱚᱨᱦᱟᱭ ᱫᱚ ᱚᱱᱮ ᱡᱟᱦᱟᱸ ᱫᱚ ᱰᱟᱹᱝᱨᱤ ᱜᱚᱲᱟ ᱢᱮᱱᱟᱜ ᱛᱟᱞᱮᱭᱟ ᱫᱚ ᱦᱮᱸ ᱥᱮ, ᱰᱟᱹᱝᱨᱤ ᱠᱟᱰᱟ ᱠᱚ ᱡᱟᱦᱟᱸ ᱨᱮᱞᱮ ᱫᱚᱦᱚ ᱠᱚᱣᱟ᱾ ᱚᱸᱰᱮᱜ ᱚᱸᱰᱮ ᱵᱚᱸᱜᱟ ᱵᱩᱨᱩ ᱫᱚ ᱦᱩᱭᱩᱜᱼᱟ᱾ ᱚᱱᱟ ᱥᱚᱨᱦᱟᱭ ᱵᱚᱸᱜᱟ ᱵᱩᱨᱩ ᱫᱚ ᱾ᱟᱨ ᱟᱯᱮ ᱥᱮᱫ ᱫᱚ ᱚᱠᱟᱮᱠᱟ ᱦᱩᱭᱩᱜᱼᱟ? ᱚᱠᱟᱨᱮ?
ᱦᱳᱭ, ᱟᱫᱚ ᱟᱞᱮ ᱥᱮᱫ, ᱦᱚᱸ ᱱᱟᱦᱟᱜ ᱱᱚᱣᱟ ᱥᱚᱦᱨᱟᱭ ᱯᱚᱨᱚᱵᱽ ᱫᱚ ᱯᱩᱭᱞᱳ ᱦᱤᱞᱳᱜ ᱫᱚ ᱱᱟᱦᱟᱜ ᱫᱚ ᱥᱟᱱᱟᱢ ᱦᱚᱲ ᱜᱮᱞᱮ ᱩᱢ ᱯᱷᱟᱨᱪᱟ ᱵᱟᱲᱟ ᱠᱚᱜᱼᱟ ᱜᱮᱡ ᱜᱩᱨᱤᱡᱟᱠᱚ᱾ ᱚᱲᱟᱜ ᱠᱚ᱾ ᱟᱨ ᱫᱚᱥᱟᱨ ᱫᱤᱱ ᱫᱚ ᱱᱟᱦᱜ ᱵᱚᱸᱜᱟᱱ ᱢᱟᱦᱟ᱾ ᱱᱚᱣᱟ ᱵᱚᱸᱜᱟ ᱢᱟᱦᱟ ᱦᱤᱞᱳᱜ ᱫᱚ ᱵᱟᱹᱭᱦᱟᱹᱲ ᱥᱮᱫ ᱨᱮᱜᱮ ᱱᱟᱦᱟᱜ ᱞᱮ ᱵᱚᱸᱜᱟ ᱵᱳᱩᱨᱩᱭᱟ ᱚᱱᱟᱫᱚ ᱜᱚᱴ ᱴᱟᱺᱰᱤ ᱞᱮ ᱢᱮᱛᱟᱜ ᱠᱟᱱᱟ᱾ ᱟᱫᱚ ᱚᱱᱟ ᱜᱚᱴ ᱴᱟᱺᱰᱤ ᱠᱷᱚᱱ ᱜᱮ ᱦᱟᱜ ᱵᱚᱸᱜᱟ ᱵᱩᱨᱩ᱾ ᱠᱟᱛᱮ ᱛᱮ ᱟᱫᱚ ᱱᱚᱣᱟ ᱥᱚᱦᱨᱟᱭ ᱯᱚᱨᱚᱵᱽ ᱫᱚ ᱟᱛᱳ ᱛᱮᱞᱮ ᱟᱹᱜᱩᱭᱟ᱾ ᱟᱛᱳ ᱛᱮ ᱟᱹᱜᱩ ᱠᱟᱛᱮ ᱥᱟᱱᱟᱢ ᱚᱲᱟᱜ ᱨᱮᱱ ᱡᱮᱡᱟᱨ ᱵᱷᱤᱱᱟᱹ ᱵᱷᱤᱱᱟᱹ ᱱᱠᱩ ᱦᱟᱯᱲᱟᱢ ᱵᱚᱸᱜᱟ ᱵᱩᱨᱳ ᱠᱚ ᱢᱮᱱᱟᱜ ᱩᱱᱠᱩ ᱱᱟᱦᱟᱜ ᱠᱚ ᱵᱚᱸᱜᱟ ᱵᱩᱨᱩ ᱟᱠᱚᱣᱟ ᱟᱫᱚ ᱚᱸᱰᱮ ᱠᱷᱚᱱ ᱜᱮ ᱟᱞᱮᱭᱟᱜ ᱥᱚᱦᱨᱟᱭ ᱫᱚ ᱮᱦᱚᱵ, ᱟᱫᱚ ᱛᱟᱦᱚᱞᱮ ᱟᱯᱮ ᱫᱚ ᱱᱚᱣᱟ ᱥᱟ ᱥᱚᱦᱨᱟᱭ ᱦᱤᱞᱳᱜ ᱫᱚ ᱢᱤᱫ ᱫᱤᱱ ᱛᱮᱜᱮ ᱡᱚᱛᱚ ᱠᱟᱹᱢᱤ ᱠᱚᱯᱮ ᱯᱟᱨᱚᱢ ᱜᱮᱭᱟ ᱥᱮ ᱚᱠᱟᱞᱮᱠᱟ
ᱦᱮᱸ ᱢᱤᱫ ᱫᱤᱱ ᱛᱮᱜᱮ ᱟᱨ ᱰᱟᱹᱝᱨᱤ ᱠᱷᱩᱱᱴᱟᱹᱣ ᱡᱮ ᱦᱤᱞᱳᱜ ᱡᱟᱦᱟᱸ ᱡᱟᱸᱦᱟ ᱦᱤᱞᱳᱜ ᱫᱚ ᱦᱮ ᱥᱚᱨᱦᱟᱭ ᱠᱟᱱᱟ ᱩᱱ ᱦᱤᱞᱳᱜ ᱜᱮ ᱰᱟᱜᱩᱣᱟ. ᱰᱟᱝᱨᱤ ᱠᱷᱩᱱᱴᱟᱹᱣ ᱫᱚ ᱦᱩᱭᱩᱜᱼᱟ ᱟᱨ ᱟ ᱚᱱᱟ ᱢᱤᱫ ᱫᱤᱱ ᱢᱤᱫ ᱫᱤᱱ ᱞᱟᱦᱟ ᱫᱚ ᱚᱱᱟ ᱰᱟᱹᱟᱝᱨᱤ ᱠᱚ ᱡᱟᱜᱟᱣ ᱮᱱᱟᱠᱚ ᱡᱟᱦᱟᱸ ᱫᱚ ᱧᱤᱫᱟᱹ ᱵᱮᱲᱟ ᱦᱮᱸ ᱚᱱᱟ ᱟᱨ ᱰᱝᱨᱤ ᱡᱟᱭᱟᱣᱱᱟ ᱟᱨ ᱚᱱᱟ ᱫᱚᱥᱟᱨ ᱦᱤᱞᱳᱜ ᱫᱚ ᱦᱩᱭᱩᱜ ᱠᱟᱱᱟ ᱠᱟᱹᱴᱤᱡ ᱩᱱᱠᱩ ᱫᱚ ᱡᱟᱦᱟᱸ ᱫᱚ ᱡᱤᱨᱟᱹᱣ ᱦᱚᱪᱚ ᱠᱚᱣᱟ ᱠᱚ ᱦᱮᱸᱥᱮ ᱟᱨ ᱛᱟᱨ ᱫᱚᱥᱟᱨ ᱦᱤᱞᱳᱜ ᱜᱮ ᱥᱚᱨᱦᱟᱭ ᱫᱚ
ᱟᱪᱪᱷᱟ
ᱦᱩ ᱦᱩᱸ
ᱟᱹᱰᱤ ᱱᱟᱯᱟᱭ ᱟᱨ ᱟᱞᱮ ᱥᱮᱫ ᱫᱚ ᱱᱟᱦᱟᱜ ᱧᱮᱞ ᱵᱟᱲᱟᱜ ᱠᱟᱱᱟ ᱱᱚᱣᱟ ᱵᱚᱸᱜᱟ ᱢᱟᱦᱟ ᱠᱷᱚᱱ ᱨᱩᱣᱟᱹᱲ ᱵᱟᱲᱟ ᱠᱟᱛᱮᱜ ᱜᱮ ᱟᱫᱚ ᱮᱸ ᱠᱤᱪᱷᱩ ᱦᱚᱲ ᱫᱚ ᱱᱟᱦᱟᱜ᱾ ᱱᱩᱠᱩ ᱥᱟᱱᱟᱢ ᱚᱲᱟᱜ ᱨᱮ ᱰᱟᱹᱝᱨᱤ ᱡᱟᱜᱟᱣ ᱠᱚ ᱪᱟᱞᱟᱜᱼᱟ ᱱᱟᱦᱟᱜ ᱟᱫᱚ ᱰᱟᱹᱝᱨᱤ ᱡᱟᱜᱟᱣ ᱞᱟᱜᱟᱣ ᱛᱮᱜᱮ ᱱᱟᱸᱦᱟᱜ ᱠᱚ ᱛᱤᱱᱟᱹᱜ ᱜᱟᱱ ᱠᱚ ᱧᱤᱫᱟᱹ ᱵᱟᱲᱟ ᱜᱚᱫᱚᱜᱼᱟ ᱟᱫᱚ ᱟᱨᱦᱚᱸ ᱚᱱᱠᱟᱟᱜ ᱜᱮ ᱥᱮᱛᱟᱜ ᱠᱷᱚᱱ ᱟᱨᱦᱚᱸ ᱫᱚᱥᱟᱨ ᱦᱤᱞᱳᱜ ᱦᱚᱸ ᱰᱟᱹᱝᱨᱤ ᱠᱚᱠᱚ ᱡᱟᱜᱟᱣ ᱠᱚᱣᱟ ᱟᱫᱚ ᱱᱟᱦᱟᱜ ᱩᱱ ᱦᱤᱞᱳᱜ ᱫᱚ ᱦᱩ ᱦᱩᱭᱩᱜ ᱠᱟᱱ ᱛᱟᱞᱮᱭᱟ
ᱦᱮᱸ
ᱥᱟᱱᱟᱢ ᱠᱚᱜᱮ ᱱᱚᱝᱠᱟ ᱡᱮᱞ ᱡᱟᱝ ᱠᱚᱢᱟᱠᱚ ᱩᱛᱩᱭ ᱜᱮᱭᱟ, ᱟᱫᱚ ᱯᱮᱲᱟ ᱠᱚᱠᱚ ᱱᱮᱣᱛᱟ ᱠᱟᱠᱚ ᱜᱮᱭᱟ ᱟᱫᱚ ᱡᱚᱛᱚ ᱦᱚᱲ ᱚᱲᱟᱜ ᱨᱮ ᱱᱚᱝᱠᱟ ᱡᱮᱞ ᱫᱟᱠᱟ ᱠᱚ ᱡᱚᱢ ᱵᱟᱲᱟ ᱠᱟᱛᱮ ᱟᱛᱳ ᱠᱩᱞᱦᱤᱨᱮ ᱱᱟᱦᱟᱜ ᱮᱱᱮᱡ ᱠᱚ ᱩᱰᱩᱠᱚᱜᱼᱟ ᱱᱟᱦᱟᱜ ᱩᱱ ᱦᱤᱞᱳᱜ ᱦᱚᱸᱠᱚ ᱮᱱᱮᱡ ᱛᱟᱞᱮᱭᱟ ᱚᱱᱟ ᱫᱚᱥᱟᱨ ᱫᱤᱱ ᱦᱤᱞᱳᱜ ᱦᱚᱸᱠᱚ ᱮᱱᱮᱡ ᱛᱟᱞᱮ ᱜᱮᱭᱟ ᱦ ᱞᱟᱹᱭ ᱜᱟᱱᱚᱜᱼᱟ ᱥᱟ᱾ ᱥᱚᱨᱦᱟᱭ ᱫᱚ ᱱᱷᱟᱜ ᱛᱤᱱ ᱫᱷᱵᱤᱡ ᱵᱟᱝ ᱢᱩᱪᱟᱹᱫᱚᱜ ᱠᱟᱱᱟ ᱩᱱ ᱦᱤᱞᱳᱜ ᱫᱷᱟᱹᱵᱤᱡ ᱠᱚ ᱮᱱᱮᱡ ᱜᱮᱭᱟ, ᱟᱯᱮᱥᱮᱫ ᱱᱚᱝᱠᱟ ᱮᱱᱮᱡ ᱥᱮᱨᱮᱧ ᱦᱩᱭᱩᱜ ᱜᱮᱭᱟ ᱥᱮ ᱵᱟᱝ? ‌
ᱮᱱᱮᱡ ᱥᱮᱨᱮᱧ ᱢᱮᱱᱛᱮᱫᱚ ᱚᱱᱟ ᱰᱟᱹᱝᱨᱤ ᱠᱷᱩᱱᱴᱟᱹᱣ ᱫᱚ ᱟᱞᱮ ᱫᱚ ᱢᱤᱫᱴᱮᱱ ᱜᱚᱰᱟ ᱨᱮᱠᱚ ᱛᱚᱞ ᱠᱚᱣᱟ ᱡᱷᱚᱛᱚ ᱰᱟᱹᱝᱨᱤ ᱠᱚ ᱦᱮᱸᱥᱮ ᱦᱮᱸ ᱟᱨ ᱛᱚᱠᱷᱚᱱ ᱚᱸᱰᱮᱜᱮ ᱮᱱᱮᱡ ᱦᱩᱭᱩᱜᱼᱟ ᱮᱱᱮᱡ ᱮᱱᱮᱡ ᱫᱚ ᱦᱩᱭᱩᱜᱼᱟ ᱮᱱᱮᱡ ᱥᱮᱨᱮᱧ ᱫᱚ ᱦᱩᱭᱩᱜᱼᱟ ᱢᱚᱡᱽ ᱜᱮ ᱚᱱᱠᱟ ᱛᱤᱱᱟᱹᱜ ᱱᱤᱫᱟ. ᱦᱩᱸ ᱛᱷᱟ. ᱨᱤᱡ ᱜᱮ ᱦᱳᱭᱳᱜ ᱟᱨ ᱢᱚᱪ ᱮᱱᱮᱡ ᱥᱮᱨᱮᱧ ᱫᱚ ᱢᱚᱡᱠᱚᱡ ᱜᱮ ᱦᱩᱭᱩᱜᱼᱟ ᱟᱞᱮᱥᱮᱫ ᱦᱚᱸ,
ᱦᱳᱭ ᱚᱱᱠᱟᱜ ᱜᱮ ᱧᱮᱞ ᱠᱟᱱᱟ ᱟᱞᱮ ᱥᱮᱫ ᱦᱚᱸ ᱮ ᱚᱱᱟ ᱫᱚᱥᱟᱨ ᱦᱤᱞᱳᱜ ᱫᱤᱱ ᱫᱚ ᱱᱟᱦᱟᱜ ᱮ ᱠᱷᱩᱱᱴᱟᱹᱣ ᱦᱩᱭᱩᱜᱼᱟ ᱱᱟᱦᱟᱜ ᱛᱚ ᱟᱫᱚ ᱠᱷᱩᱱᱴᱟᱹᱣ ᱦᱤᱞᱳᱜ ᱦᱚᱸ ᱚᱱᱠᱟ ᱜᱮ ᱥᱟᱱᱟᱢ ᱠᱚᱨᱮᱱ ᱡᱟᱸᱦᱟ ᱞᱮᱠᱟ ᱜᱟᱹᱭ ᱠᱚ ᱢᱮᱱᱟᱜ ᱠᱚᱣᱟ ᱰᱟᱝᱨᱟ ᱠᱚ ᱠᱟᱰᱟ ᱠᱚ ᱱᱚᱝᱠᱟᱱ ᱠᱚ ᱱᱟᱦᱟᱜ ᱠᱚ ᱰᱟᱹᱵᱽᱨᱟᱹ ᱥᱟᱯᱷᱟ ᱠᱟᱠᱚᱣᱟ ᱟᱨ ᱥᱩᱱᱩᱢ ᱠᱚ ᱠᱚ ᱚᱡᱚᱜ ᱟᱠᱚᱣᱟ ᱾ ᱟᱫᱚ ᱩᱱᱠᱩ ᱦᱚᱸ ᱵᱚᱸᱜᱟ ᱵᱩᱨᱩ ᱟᱠᱚ ᱜᱮᱭᱟ ᱠᱚᱠᱚ ᱟᱨ ᱤᱱᱟᱹ ᱛᱟᱭᱚᱢ ᱫᱚ ᱱᱟᱦᱟᱜ ᱫᱤᱱ ᱵᱮᱲᱟ ᱨᱮᱜᱮ, ᱮᱦ ᱰᱟᱹᱝᱨᱤ ᱡᱟᱭᱟᱣ ᱠᱚᱲᱟ ᱫᱚ ᱱᱟᱦᱟᱜ ᱠᱚ ᱦᱤᱡᱩᱜᱼᱟ ᱟᱨ ᱱᱩᱠᱩ ᱡᱮ ᱡᱟᱡᱟᱨ ᱚᱲᱟᱜ ᱨᱮ ᱱᱟᱦᱜ ᱱᱚᱝᱠᱟ ᱰᱟᱹᱝᱨᱤ ᱠᱚ ᱠᱷᱩᱱᱴᱟᱹᱣ ᱠᱟᱠᱚᱣᱟ᱾ ᱟᱨ ᱟᱨ ᱱᱩᱠᱩ ᱡᱟᱦᱟᱸᱭ ᱰᱟᱝᱨᱤ ᱱᱟᱦᱟᱜ ᱵᱟᱫᱢᱟᱥ ᱧᱚᱜ ᱠᱮᱭᱟᱭ ᱩᱱᱤ ᱱᱟᱦᱟᱜ ᱠᱩ ᱯᱚᱭᱥᱟ ᱠᱚ ᱯᱤᱴᱷᱟᱹ ᱠᱚ ᱩᱱᱤ ᱴᱷᱮᱱ ᱫᱚᱦᱚ ᱦᱚᱴᱚ ᱠᱟᱜ ᱱᱟ ᱠᱚ ᱟᱸᱠᱟ ᱦᱚᱴᱚ ᱠᱟᱜᱼᱟ ᱟᱨ ᱚᱱᱮ ᱵᱟᱫᱢᱟᱥ ᱧᱚᱜ ᱰᱟᱝᱨᱤ ᱫᱚ ᱱᱟᱦᱟᱜ ᱩᱱᱤ ᱟᱛᱩ ᱨᱮᱱ ᱡᱟᱦᱟᱸᱭ ᱜᱟᱹᱭ ᱡᱟᱜᱟᱣ ᱠᱚᱲᱟ ᱱᱟᱦᱟᱜ ᱩᱱᱠᱩ ᱫᱚ ᱚᱱᱟ ᱟᱹᱜᱩ ᱠᱚ ᱪᱮᱥ ᱪᱮᱥᱴᱟᱭᱟ ᱟᱫᱚ ᱱᱟᱜ ᱵᱟᱠᱚ ᱟᱹᱜᱩ ᱫᱟᱲᱮᱭᱟᱜᱼᱟ ᱥᱟᱶᱛᱮ ᱰᱟᱹᱝᱨᱤ ᱦᱚᱸᱠᱚ ᱡᱷᱩᱞᱠᱟᱹᱣ ᱮᱭᱟ ᱾ ᱩᱱᱤ ᱦᱚᱸ ᱟᱨ ᱦᱚᱸ ᱠᱚ ᱨᱟᱜᱤ ᱪᱚᱭᱭᱟ ᱱᱚᱜᱼᱚ ᱱᱚᱝᱠᱟ ᱟᱞᱮᱥᱮᱫ ᱫᱚ ᱦᱩᱭᱩᱜᱼᱟ ᱟᱯᱮ ᱥᱮᱫ ᱫᱚ ᱛᱟᱦᱚᱞᱮ ᱰᱟᱹᱝᱨᱤ ᱠᱷᱩᱱᱴᱟᱹᱣ ᱫᱚ ᱚᱠᱟ ᱞᱮᱠᱟ ᱦᱩᱭᱩᱜ ᱛᱮ?
ᱟᱞᱤ ᱥᱮᱫ ᱫᱚ ᱰᱟᱝᱜᱩᱭᱟ ᱰᱟᱝᱨᱤ ᱠᱷᱩᱱᱴᱟᱹᱣ ᱫᱚ ᱚᱱᱠᱟ ᱟᱨ ᱡᱟᱦᱟᱸ ᱫᱚ ᱰᱟᱝᱨᱤ ᱟᱞᱮ ᱫᱚ ᱢᱤᱫᱴᱷᱮᱱ ᱜᱮ ᱡᱚᱛᱚ ᱞᱮ ᱛᱚᱞ ᱠᱟᱠᱚᱣᱟ ᱛᱚ ᱦᱮᱸᱥᱮ ᱢᱤᱫᱴᱟᱝ ᱜᱚᱰᱟ ᱨᱮ ᱟᱫᱚ ᱚᱱᱠᱟ ᱜᱮ ᱟᱹᱪᱩᱨ ᱪᱟᱞᱟᱜ ᱟᱠᱚ ᱱᱩᱭᱴᱟᱜ ᱰᱟᱹᱝᱨᱤ ᱠᱚ ᱠᱷᱩᱱᱴᱟᱹᱣ ᱦᱚᱴᱚ ᱠᱟᱭ ᱫᱤᱭᱮ ᱚᱱᱮ ᱟᱨ ᱠᱟᱹᱴᱤᱡ ᱠᱚ ᱡᱟᱜᱟᱣ ᱦᱚᱴᱚ ᱠᱟᱫᱮᱭᱟ ᱦᱮᱸ ᱥᱮ ᱢᱟᱱᱮ ᱟᱫᱚ ᱚᱱᱠᱟ ᱵᱷᱟᱵ ᱛᱟ ᱟᱨ ᱦᱚᱸ ᱚᱱᱟ ᱟᱹᱪᱩᱨ ᱟᱹᱪᱩᱨ ᱛᱮᱠᱚ ᱪᱟᱜᱼᱟ ᱟᱨ ᱦᱚᱸ ᱠᱚ ᱟᱹᱪᱩᱨᱚᱜᱼᱟ ᱚᱱᱠᱟ ᱾ ᱟᱨ ᱡᱩᱫᱤ ᱟᱞᱮ ᱥᱮᱫ ᱫᱚ ᱡᱟᱦᱟᱸᱭ ᱨᱮᱱ ᱰᱟᱹᱝᱨᱤ ᱡᱩᱫᱤ ᱦᱮᱸᱥᱮ ᱚᱱᱟ ᱤᱭᱟᱹ ᱠᱟᱠᱚᱣᱟ ᱟᱫᱚ ᱢᱤᱫᱴᱟᱝ ᱠᱷᱩᱱᱴᱤ ᱨᱮ ᱠᱚ ᱛᱚᱞ ᱠᱟᱠᱚᱣᱟ ᱦᱮᱸ ᱥᱮ ᱟᱨ ᱚᱸᱰᱮ ᱠᱷᱚᱱ ᱡᱩᱫᱤ ᱞᱟᱲᱟᱭ ᱪᱟᱞᱟᱣᱱᱟᱭ ᱛᱟᱦᱚᱞᱮ ᱩᱱᱤ ᱫᱚ ᱟᱫᱚ ᱡᱟᱦᱟᱱᱟᱜ ᱜᱮ ᱠᱚ ᱢᱮᱛᱟᱭᱟ ᱡᱮ ᱱᱚᱣᱟ ᱮᱢ ᱦᱩᱭᱩᱜ ᱛᱚ ᱚᱱᱟ ᱮᱢ ᱦᱩᱭᱩᱜ ᱛᱟᱢᱟ ᱚᱠᱚᱭ ᱨᱮᱱ ᱰᱟᱹᱝᱨᱤ ᱜᱮᱭ ᱫᱟᱹᱲᱟᱭ ᱩᱱᱤ ᱨᱮᱱ ᱜᱮ ᱟᱨ ᱚᱠᱚᱭ ᱨᱮᱱ ᱜᱮ ᱫᱚᱢᱮ ᱟᱹᱰᱤ ᱡᱳᱨ ᱢᱟᱱᱮ ᱨᱳᱜᱟᱭ ᱚᱱᱟ ᱤᱭᱟᱹ ᱠᱚ ᱦᱮᱸ ᱥᱮ ᱦᱮᱸ ᱡᱟᱦᱟᱸ ᱫᱚ ᱚᱱᱮ ᱡᱟᱦᱟᱸ ᱦᱟᱨᱛᱟ ᱛᱟᱦᱮᱱᱟ ᱦᱮᱸ ᱥᱮ ᱰᱟᱹᱟᱝᱨᱤ ᱦᱟᱨᱛᱟ ᱟᱨ ᱚᱱᱟ ᱚᱱᱟ ᱩᱱᱤ ᱫᱚ ᱢᱟᱱᱮ ᱩᱱᱤ ᱫᱚ ᱡᱟᱦᱟᱱᱟᱜ ᱥᱟᱨᱦᱟᱣ ᱥᱤᱨᱯᱟᱹ ᱠᱚ ᱮᱢᱟᱭᱟ ᱟᱞᱮ ᱥᱮᱫ ᱫᱚ ᱾
ᱟᱪᱪᱷᱟ ᱾ ᱟᱞᱮ ᱥᱮᱫ ᱦᱚᱸ ᱚᱱᱠᱟ ᱜᱮ ᱾ ᱩᱱᱠᱩ ᱜᱟᱹᱭ ᱡᱟᱜᱟᱣ ᱠᱚᱲᱟ ᱱᱟᱦᱟᱜ ᱴᱟᱢᱟᱠ ᱛᱩᱢᱫᱟᱜ ᱟᱛᱮᱫ ᱩᱱ ᱦᱤᱞᱳᱜ ᱫᱚ ᱠᱚ ᱦᱤᱡᱩᱜᱼᱟ ᱟᱨ ᱱᱚᱝᱠᱟ ᱜᱮ ᱰᱟᱹᱝᱨᱤ ᱠᱚ ᱪᱟᱨᱦᱟᱣ ᱠᱚᱣᱟ ᱥᱟᱶ ᱛᱮ ᱚᱱᱟ ᱰᱟᱹᱟᱝᱨᱤ ᱴᱷᱮᱱ ᱱᱟᱦᱟᱜ ᱯᱚᱭᱥᱟ ᱠᱚᱠᱚ ᱨᱟᱹᱥᱠᱟᱹ ᱛᱮᱠᱚ ᱫᱚᱦᱚ ᱵᱟᱲᱟ ᱠᱟᱜᱼᱟ ᱾ ᱚᱠᱚᱭ ᱨᱮᱱ ᱰᱟᱝᱨᱤ ᱠᱟᱱᱟᱭ ᱩᱱᱠᱩ ᱟ ᱯᱤᱴᱷᱟᱹ ᱠᱚ ᱞᱟᱹᱰᱩ ᱠᱚᱠᱚ ᱫᱚᱦᱚ ᱠᱟᱜᱼᱟ ᱾ ᱟᱠᱟᱣ ᱟᱭᱟ ᱠᱚ ᱾ ᱟᱨ ᱚᱱᱟ ᱱᱟᱦᱟᱜ ᱱᱩᱠᱩ ᱰᱟᱹᱝᱨᱤ ᱠᱷᱩᱱᱴᱟᱹᱣ ᱠᱚᱲᱟ ᱫᱚ ᱱᱟᱦᱟᱜ ᱠᱚ ᱤᱫᱤᱭ ᱜᱮᱭᱟ ᱾ ᱟᱨ ᱱᱚᱜᱼᱚ ᱱᱚᱝᱠᱟᱱᱟᱜ ᱦᱟᱨᱛᱟ ᱠᱚᱛᱮ ᱢᱟ ᱰᱟᱝᱨᱤ ᱢᱟ ᱟᱠᱚᱣᱟᱜ ᱦᱟᱨᱛᱟ ᱢᱟ ᱵᱟᱝᱠᱤ ᱠᱩᱥᱤ ᱥᱟᱦᱟᱣᱟ ᱚᱱᱟ ᱧᱮᱞ ᱢᱟᱱᱮ ᱮᱠᱟᱞ ᱜᱮᱠᱚ ᱫᱟᱹᱲᱟ ᱟᱫᱚ ᱛᱚᱞ ᱦᱚᱸ ᱠᱚ ᱛᱚᱞ ᱠᱟᱠᱚ ᱾ ᱢᱟᱱᱮ ᱱᱮᱛᱟᱨ ᱫᱚ ᱱᱚᱝᱠᱟᱱ ᱠᱮᱴᱮᱡ ᱵᱟᱵᱮᱨ ᱛᱮ ᱟᱫᱚ ᱞᱟᱦᱟ ᱛᱮ ᱫᱚ ᱱᱩᱠᱩ ᱜᱚᱲᱚᱢ ᱦᱟᱲᱟᱢ ᱴᱷᱮᱱ ᱠᱷᱚᱱ ᱟᱸᱡᱚᱢ ᱦᱩᱭ ᱟᱠᱟᱱᱟ ᱱᱚᱣᱟ ᱰᱟᱝᱨᱤ ᱫᱚ ᱱᱟᱦᱟᱜ ᱵᱟᱝᱢᱟ ᱱᱩᱠᱩ ᱫᱚ ᱞᱟᱹᱛᱤ ᱥᱩᱛᱟᱹᱢ ᱛᱮ ᱠᱚ ᱛᱚᱞ ᱮᱫ ᱠᱚ ᱛᱟᱦᱮᱱᱟ ᱾ ᱦᱟᱸ ᱟᱯᱮ ᱥᱮᱫ ᱱᱚᱝᱠᱟ ᱟᱸᱡᱚᱢ ᱵᱟᱲᱟ ᱟᱠᱟᱱᱟ ᱱᱩᱠᱩ ᱰᱟᱹᱝᱨᱤ ᱫᱚ ᱠᱷᱩᱱᱴᱟᱹᱣ ᱦᱤᱞᱳᱜ ᱞᱟᱹᱛᱤ ᱥᱩᱛ ᱥᱩᱛᱟᱹᱢ ᱛᱮᱠᱚ ᱛᱚᱞᱮᱫ ᱠᱚ ᱛᱟᱦᱮᱸᱜᱼᱟ ᱾
ᱤᱧ ᱫᱚ ᱵᱟᱹᱧ ᱟᱸᱡᱚᱢ ᱟᱠᱟᱫᱟ ᱚᱱᱟᱫᱚ ᱚᱠᱚᱭ ᱢᱟᱱᱮ ᱾ ᱞᱟᱹᱭ ᱦᱚᱸ ᱵᱟᱠᱚ ᱞᱟᱹᱭ ᱵᱟᱲᱟ ᱟᱠᱟᱫᱟ ᱟᱨ ᱤᱧ ᱠᱩᱞᱤ ᱦᱚᱸ ᱵᱟᱹᱧ ᱠᱩᱞᱤ ᱵᱟᱲᱟ ᱟᱠᱟᱫ ᱠᱚᱣᱟ ᱟᱫᱚ ᱩᱱᱟᱹᱜ ᱫᱚ ᱵᱟᱹᱧ ᱵᱟᱲᱟᱭᱟ ᱟᱨᱠᱤ ᱪᱮᱫ ᱥᱩᱛᱟᱹᱢ ᱛᱮ ᱥᱮ ᱪᱮᱫ ᱦᱮᱸ ᱥᱮ ᱚᱱᱟ ᱫᱚ ᱩᱱᱟᱹᱜ ᱵᱟᱹᱧ ᱵᱟᱲᱟᱭᱟ ᱤᱧ ᱫᱚ ᱾
ᱟᱪᱪᱷᱟ ᱾ ᱚᱱᱠᱟ ᱜᱮ ᱟᱞᱮ ᱥᱮᱫ ᱢᱟ ᱾ ᱟᱸᱡᱚᱢ ᱵᱟᱲᱟ ᱟᱠᱟᱱᱟ ᱱᱩᱠᱩ ᱫᱚ ᱞᱟᱹᱛᱤ ᱥᱩᱛᱟᱹᱢ ᱛᱮ ᱠᱚ ᱛᱚᱞ ᱠᱚ ᱛᱟᱦᱮᱸᱫ ᱟᱫᱚ ᱱᱮᱛᱟᱨ ᱫᱚ ᱦᱳᱭᱛᱳ ᱚᱝᱠᱟ ᱵᱚᱸᱜᱟ ᱵᱩᱨᱩ ᱫᱟᱲᱮ ᱨᱮ ᱠᱮᱴᱮᱡ ᱵᱟᱹᱱᱩᱜᱼᱟ ᱥᱮ ᱞᱟᱦᱟ ᱛᱮᱫᱚ ᱵᱟᱹᱲᱛᱤᱜᱮ ᱛᱟᱦᱮᱸ ᱠᱟᱱᱟ ᱥᱮ ᱚᱠᱟᱞᱮᱠᱟ ᱱᱮᱛᱟᱨ ᱫᱚ ᱥᱮ ᱱᱩᱠᱩ ᱰᱟᱹᱝᱨᱤ ᱜᱮᱠᱚ ᱫᱟᱲᱮ ᱵᱟᱹᱲᱛᱤᱭᱮᱱᱟ᱾ ᱥᱮ ᱚᱠᱟ ᱞᱮᱠᱟ ᱪᱚ ᱱᱟᱦᱟᱜ ᱚᱱᱟ ᱫᱚ ᱵᱟᱞᱟᱝ ᱧᱮᱞᱟ ᱟᱫᱚ ᱤᱱᱟᱹᱜ ᱛᱟᱭᱚᱢ ᱫᱤᱱ ᱫᱚ ᱱᱟᱦᱜ ᱟᱨ ᱦᱚᱸ ᱟᱞᱮ ᱥᱮᱫ ᱫᱚ ᱱᱚᱝᱠᱟ ᱟᱛᱩ ᱠᱚᱨᱮᱱᱟᱜ ᱯᱩᱠᱷᱨᱤ ᱠᱚ ᱢᱮᱱᱟᱜ ᱠᱟᱞᱮᱭᱟ ᱱᱚᱣᱟ ᱠᱚᱨᱮ ᱱᱟᱦᱟᱜ ᱦᱟᱹᱠᱩ ᱠᱩ ᱟᱲᱟᱜ ᱠᱟᱠᱚᱣᱟ ᱞᱮ ᱟᱫᱚ ᱱᱩᱠᱩ ᱦᱟᱹ ᱦᱟᱹᱠᱩ ᱠᱚᱞᱮ ᱚᱨ ᱠᱚᱣᱟ ᱡᱷᱟᱹᱞᱤ ᱛᱮ ᱟᱨ ᱱᱩᱠᱩ ᱜᱚᱡ ᱠᱟᱛᱮᱫ ᱱᱟᱦᱟᱜ ᱟᱨ ᱥᱟᱱᱟᱢ ᱟᱹᱛᱩ ᱚᱲᱟᱜ ᱨᱮ ᱜᱮ ᱟᱴ ᱦᱟᱹᱴᱤᱧ ᱠᱚᱣᱟ ᱟᱫᱚ ᱦᱟᱹᱴᱤᱧ ᱠᱟᱛᱮᱜ ᱱᱚᱝᱠᱟ ᱩᱱ ᱦᱤᱞᱳᱜ ᱦᱚᱸ ᱟᱨᱚᱸ ᱦᱟᱹᱠᱩ ᱩᱛᱩ ᱥᱟᱶ ᱯᱮᱲᱟ ᱠᱚ ᱫᱟᱠᱟ ᱠᱚ ᱡᱚᱢ ᱦᱚᱪᱚ ᱠᱚᱣᱟ ᱚᱠᱚᱭ ᱠᱚᱫᱚ ᱡᱤᱞ ᱩᱛᱩ ᱩᱠᱩ ᱦᱚᱸ ᱡᱩᱫᱤ ᱛᱟᱦᱮᱱ ᱠᱷᱟᱱ ᱡᱤᱞ ᱩᱛᱩ ᱠᱚᱦᱚᱸ ᱦᱟᱹᱠᱩ ᱩᱛᱩ ᱦᱚᱸ ᱵᱟᱱᱟᱨ ᱜᱮ ᱾ ᱟᱨ ᱮ ᱱᱚᱝᱠᱟ ᱜᱮ ᱡᱚᱢ ᱵᱟᱲᱟ ᱠᱟᱛᱮᱜ ᱩᱱ ᱦᱤᱞᱳᱜ ᱦᱚᱸ ᱟᱫᱚ ᱮᱱᱮᱡ ᱠᱚ ᱩᱰᱩᱠᱚᱜᱼᱟ᱾ ᱟᱫᱚ ᱟᱯᱮ ᱥᱮᱫ ᱫᱚ ᱛᱟᱦᱚᱞᱮ ᱟᱨ ᱠᱷᱩᱱᱴᱟᱹᱣ ᱪᱷᱟᱲᱟ ᱟᱨ ᱪᱮᱫ ᱠᱚ ᱦᱩᱭᱩᱜ ᱛᱮ ᱱᱚᱣᱟ ᱥᱚᱨᱦᱟᱭ ᱫᱤᱱ ᱨᱮᱫᱚ?
ᱟᱞᱮ ᱥᱮᱫ ᱫᱚ ᱠᱷᱩᱱᱴᱟᱹᱣ ᱪᱷᱟᱲᱟ ᱥᱚᱨᱦᱟᱭ ᱫᱤᱱ ᱨᱮᱫᱚ ᱟᱫᱚ ᱪᱮᱫᱜᱮ ᱵᱟᱝ ᱦᱳᱭᱳᱜᱼᱟ᱾ ᱱᱟᱯᱟᱭ ᱟᱸᱡᱚᱢ ᱠᱟᱫᱟ ᱥᱚᱨᱟᱭ ᱫᱚ ᱮᱱᱮᱡ ᱜᱮ ᱮᱱᱮᱡ ᱵᱟᱲᱟ ᱦᱩᱭᱩᱜᱼᱟ᱾ ᱡᱟᱦᱟᱸ ᱫᱚ ᱯᱮ ᱢᱟᱦᱟ ᱠᱚ ᱮᱱᱮᱡᱟ ᱥᱮ ᱢᱚᱬᱮ ᱢᱟᱦᱟ ᱡᱟ ᱥᱟᱲᱯᱟ ᱮᱱᱮᱡ ᱦᱮᱸ, ᱚᱱᱟ ᱠᱚ ᱮᱱᱮᱡ ᱵᱟᱲᱟᱭᱟ ᱟᱨ ᱩᱱᱟᱹᱜ ᱫᱚ ᱟᱫᱚ ᱵᱟᱹᱧ ᱧᱮᱞ ᱠᱟᱫᱟ ᱡᱮ᱾ ᱮᱱᱮᱡ ᱡᱮ ᱡᱟᱦᱟᱱᱟᱜ ᱟᱨᱦᱚᱸ ᱦᱩᱭᱩᱜᱼᱟ᱾ ᱚᱱᱠᱟ ᱫᱚ ᱵᱟᱹᱧ ᱧᱮᱞ ᱟᱠᱟᱫᱟ ᱟᱞᱮᱥᱮᱫ ᱫᱚ ᱟᱨ ᱟᱯᱮᱥᱮᱫ ᱫᱚ?
ᱦᱮᱸ ᱟᱞᱮᱥᱮᱫ ᱫᱚ ᱱᱟᱦᱟᱜ ᱩᱱ ᱦᱤᱞᱳᱜ ᱢᱟ ᱡᱟᱦᱟᱸ ᱦᱟᱹᱠᱩ ᱠᱟᱴᱠᱚᱢ ᱦᱤᱞᱳᱜ ᱢᱟᱠᱚ ᱮᱱᱮᱡ ᱜᱮᱭᱟ᱾ ᱟᱨ ᱚᱱᱟ ᱫᱚᱥᱟᱨ ᱦᱤᱞᱟᱹᱜ ᱫᱚ ᱟᱨᱦᱚᱸ ᱟᱞᱮ ᱥᱮᱫ ᱫᱚ ᱥᱚᱨᱦᱟᱭ ᱫᱚ ᱩᱱ ᱦᱤᱞᱳᱜ ᱤᱭᱟᱹ ᱱᱟᱦᱟᱜ ᱢᱩᱪᱟᱹᱫᱚᱜᱼᱟ ᱟᱨ ᱚᱱᱟ ᱫᱚᱥᱟᱨ ᱦᱤᱞᱳᱜ ᱫᱤᱱ ᱫᱚ ᱟᱨ ᱚᱱᱟ ᱞᱟᱹᱭ ᱞᱮᱠᱷᱟᱱ ᱚᱱᱟ ᱞᱟᱜᱟ ᱫᱚ ᱛᱩᱨᱩᱭ ᱫᱤᱱ ᱱᱟᱦᱟᱜ ᱦᱩᱭᱩᱜ ᱠᱟᱱ ᱟᱫᱚ ᱚᱱᱟ ᱫᱚ ᱥᱚᱨᱦᱟᱭ ᱫᱚ ᱵᱟᱝᱠᱚ ᱢᱮᱛᱟᱜᱼᱟ ᱚᱱᱟ ᱫᱚ ᱥᱟᱠᱨᱟᱛ ᱱᱟᱦᱟᱜ ᱢᱤᱫᱴᱟᱝ ᱟᱞᱟᱫᱟ ᱯᱚᱨᱚᱵᱽ ᱠᱟᱱ ᱜᱮᱭᱟ᱾ ᱟᱫᱚ ᱚᱱᱟᱦᱚᱸ ᱢᱤᱫ ᱥᱟᱶ ᱛᱮᱜᱮ ᱱᱟᱦᱟᱜ ᱞᱮ ᱯᱟᱨᱚᱢ ᱫᱟ᱾ ᱟᱫᱚ ᱩᱱᱦᱤᱞᱳᱜ ᱫᱚ ᱥᱟᱱᱟᱢ ᱟᱛᱳ ᱨᱮᱱ ᱠᱚᱲᱟ ᱠᱚ ᱥᱟᱱᱟᱢ ᱚᱲᱟᱜ ᱨᱮ ᱫᱟᱠᱟ ᱠᱚᱠᱚ ᱡᱚᱢᱟ᱾ ᱦᱟᱱᱮ ᱚᱱᱟ ᱞᱟᱦᱟ ᱦᱤᱞᱟᱹᱜ ᱫᱤᱱ ᱢᱟ ᱦᱟᱹᱠᱩ ᱠᱚᱠᱚ ᱩᱛᱩ ᱠᱟᱠᱚᱣᱟ᱾ ᱟᱫᱚ ᱥᱟᱱᱟᱢ ᱚᱲᱟᱜ ᱨᱮᱜᱮ ᱦᱟᱹᱠᱩ ᱩᱛᱩ ᱫᱚ ᱱᱟᱦᱟᱜ ᱛᱟᱦᱮᱱ ᱜᱮᱭᱟ᱾ ᱟᱫᱚ ᱟᱹᱛᱩ ᱨᱮᱱ ᱠᱚᱲᱟ ᱠᱚ ᱱᱚᱝᱠᱟ ᱟᱭᱢᱟ ᱚᱲᱟᱜ ᱨᱮ ᱫᱟᱠᱟ ᱠᱚᱠᱚ ᱡᱚᱢ ᱛᱮ ᱥᱮᱛᱟᱜ ᱨᱮ ᱟᱫᱚ ᱥᱮᱸᱫᱽᱨᱟ ᱞᱟᱹᱜᱤᱫ ᱠᱚ ᱩᱰᱩᱝᱚᱜᱼᱟ ᱱᱚᱝᱠᱟ ᱥᱮᱸᱫᱽᱨᱟ ᱵᱟᱠᱷᱨᱟ ᱠᱚ ᱩᱰᱩᱝᱚᱜᱼᱟ᱾ ᱥᱮᱸᱫᱽᱨᱟ ᱫᱩᱠᱩ ᱪᱟᱞᱟᱜᱼᱟ ᱥᱟᱺᱜᱤᱧ ᱚᱠᱚᱭ ᱠᱚᱫᱚ ᱥᱩᱨ ᱥᱮᱫ᱾ ᱟᱫᱚ ᱱᱚᱝᱠᱟ ᱜᱮ ᱛᱟᱨᱟᱥᱤᱧ ᱵᱮᱲᱟ ᱫᱚ ᱟᱨᱦᱚᱸ ᱚᱱᱟ ᱥᱮᱸᱫᱽᱨᱟ ᱠᱷᱚᱱ ᱫᱚᱠᱚ ᱨᱩᱣᱟᱹᱲ ᱦᱤᱡᱩᱜᱼᱟ᱾ ᱨᱩᱣᱟᱹᱲ ᱦᱮᱡ ᱠᱟᱛᱮᱫ ᱟᱫᱚ ᱟ ᱟᱞᱮ ᱟᱛᱳ ᱨᱮᱜᱮ ᱱᱟᱦᱟᱸᱜ ᱟᱱᱟ ᱯᱷᱟᱸᱠᱟ ᱵᱟᱹᱫᱽ ᱥᱮᱜ ᱨᱮ ᱟᱫᱚ ᱵᱮᱡᱷᱟ ᱠᱚ ᱛᱩᱧᱟ᱾ ᱯᱮᱥᱮᱡ ᱛᱟᱦᱚᱞᱮ ᱥᱟᱠᱨᱟᱛ ᱫᱚ ᱟᱞᱟᱫᱟ ᱛᱮ ᱦᱩᱭᱩᱜ ᱠᱟᱱᱟ ᱵᱟᱝ᱾
ᱥᱟᱠᱨᱟᱛ ᱫᱚ ᱟᱫᱚ ᱟᱞᱮ ᱦᱚᱸᱚᱱᱠᱟᱜᱮ ᱟᱫᱚ ᱱᱟᱥᱮᱱᱟᱜ ᱦᱚᱭᱛᱳ ᱵᱷᱮᱜᱟᱨᱚᱜᱼᱟ᱾ ᱚᱱᱟ ᱫᱚ ᱵᱟᱹᱧ ᱞᱟᱹᱭ ᱫᱟᱲᱮᱜ ᱠᱟᱱᱟ ᱟᱨ ᱦᱳᱭᱛᱳ ᱵᱷᱮᱜᱟᱨ ᱜᱮᱭᱟ ᱟᱞᱮᱥᱮᱫ ᱠᱷᱚᱱ ᱫᱚ ᱟᱯᱮᱥᱮᱫ ᱫᱚ ᱱᱟᱥᱮᱱᱟᱜ ᱫᱚ ᱡᱩᱫᱟᱹ ᱜᱮᱭᱟ ᱦᱮᱸ᱾ ᱵᱮᱡᱷᱟ ᱛᱩᱧ ᱚᱱᱟ ᱦᱚᱸ ᱦᱩᱭᱩᱜᱼᱟ᱾ ᱟᱫᱚ ᱛᱟᱨᱟᱥᱤᱧ ᱵᱮᱲᱟ ᱛᱚ ᱦᱮᱸᱥᱮ ᱟᱱᱟ ᱫᱚ ᱦᱩᱭᱩᱜ ᱜᱮᱭᱟ ᱟᱨ ᱚᱱᱠᱟ ᱜᱮ ᱟᱞᱮ ᱦᱚᱸ
ᱟᱪᱪᱷᱟ,
ᱦᱩᱸ,
ᱟᱦ ᱟᱹᱰᱤ ᱵᱷᱟᱜᱮ ᱜᱮ ᱵᱩᱡᱷᱟᱹᱣᱱᱟ ᱱᱚᱝᱠᱟ ᱨᱚᱯᱚᱲ ᱠᱟᱛᱮᱫ᱾ ᱟᱯᱮ ᱥᱮᱱᱟᱜ ᱱᱚᱣᱟ ᱥᱚᱦᱚᱨᱟᱭ ᱯᱚᱨᱚᱵᱽ ᱥᱟᱶᱛᱮ ᱟᱞᱮ ᱥᱮᱱᱟᱜ ᱥᱚᱦᱚᱨᱟᱭ ᱯᱚᱨᱚᱵᱽ ᱟᱫᱚ ᱱᱮᱠᱟᱜᱮ ᱟᱨᱦᱚᱸ ᱟ ᱛᱟᱭᱚᱢ ᱫᱟᱨᱟᱢ ᱮᱸ ᱱᱚᱝᱠᱟ ᱜᱮ ᱨᱚᱯᱚᱲ ᱦᱩᱭᱩᱜᱼᱟ ᱱᱟᱦᱟᱜ ᱦᱮᱸ ᱥᱮ᱾
ᱦᱮᱸ ᱦᱮᱸ